ᱡᱚᱦᱟᱨ ᱡᱚᱦᱟᱨ ᱟᱫᱚ ᱢᱟ ᱡᱟᱦᱟᱸ ᱞᱟᱦᱟ ᱥᱮᱜ ᱜᱟᱞᱢᱟᱨᱟᱣ ᱦᱩᱭᱩᱜ ᱠᱟᱱ ᱛᱟᱸᱦᱮᱱᱟ ᱚᱱᱟ ᱤᱫᱤ ᱠᱟᱛᱮᱫ ᱜᱮ ᱜᱟᱞᱢᱟᱨᱟᱣ ᱜᱟᱱᱚᱜᱼᱟ ᱥᱮ ᱪᱮᱫ ᱞᱮᱠᱟ
ᱦᱚᱸ ᱚᱱᱠᱟ ᱦᱚᱸ ᱜᱟᱞᱢᱟᱨᱟᱣ ᱜᱟᱱᱚᱜ ᱜᱮᱭᱟ ᱜᱟᱞᱢᱟᱨᱟᱣ ᱦᱩᱭᱩᱜ ᱢᱟ ᱢᱚᱡᱽ ᱛᱮ ᱜᱟᱞᱢᱟᱨᱟᱣ ᱦᱩᱭᱩᱜ ᱢᱟ ᱟᱹᱰᱤ ᱠᱷᱥᱤ ᱨᱟᱹᱥᱠᱟᱹ ᱞᱮᱠᱟ ᱦᱚᱸ ᱜᱟᱞᱢᱟᱨᱟᱣ ᱦᱩᱭᱩᱜ ᱢᱟ ᱟᱨ ᱡᱮᱢᱚᱱ ᱞᱟᱸᱫᱟ ᱦᱚᱸ ᱦᱤᱡᱩᱜ ᱢᱟ ᱟᱸᱡᱚᱢ ᱦᱚᱲ ᱛᱟᱞᱟᱨᱮ ᱡᱟᱦᱟᱸᱭ ᱟᱸᱡᱚᱢᱟᱭ ᱩᱱᱤ ᱦᱚᱭ ᱞᱟᱸᱫᱟᱭ ᱢᱟ ᱢᱮᱱᱠᱷᱟᱱ ᱯᱩᱥᱴᱟᱹᱣ ᱫᱚ ᱪᱟᱞᱟᱜ ᱢᱟ
ᱦᱳᱭ ᱟᱨ ᱟᱹᱞᱤᱧ ᱡᱟᱦᱟᱸ ᱚᱱᱟ ᱵᱷᱮᱞᱤᱰᱮᱥᱚᱱ ᱮᱫᱟᱞᱤᱧ ᱥᱮ ᱟᱫᱚ ᱩᱱ ᱜᱷᱩᱲᱤᱡ ᱠᱚ ᱟᱲᱟᱝ ᱨᱮᱠᱚ ᱨᱚᱲ ᱠᱟᱜ ᱠᱟᱱᱟ ᱥᱮ ᱵᱷᱚᱭᱮᱥ ᱨᱮᱠᱚ ᱨᱚᱲ ᱠᱟᱜ ᱠᱟᱱᱟ ᱱᱚᱝᱠᱟ ᱟᱪᱪᱷᱟ ᱟᱪᱪᱷᱟ ᱛᱚ ᱟᱫᱚ ᱚᱱᱟ ᱦᱚᱸ ᱟᱫᱚᱢ ᱩᱱᱟᱹᱜ ᱠᱷᱟᱛᱟᱨᱱᱟᱠ ᱠᱚ ᱚᱞ ᱠᱟᱜ ᱠᱟᱱᱟ ᱥᱮ ᱢᱮᱱᱫᱚ ᱱᱟᱜ ᱡᱩᱛ ᱜᱮ ᱵᱟᱠᱚ ᱡᱩᱛ ᱚᱪᱚ ᱠᱟᱜ ᱠᱟᱱᱟ ᱟᱫᱚᱞᱤᱧ ᱢᱮᱱᱮᱜ ᱠᱟᱱᱟ ᱚᱠᱚᱭ ᱠᱚ ᱢᱟᱪᱮᱫ ᱠᱚᱴᱷᱮᱜ ᱱᱚᱝᱠᱟ ᱫᱚᱠᱚ ᱯᱟᱲᱦᱟᱣ ᱞᱮᱱᱟ ᱥᱮ ᱚᱠᱟᱴᱟᱜ ᱣᱟᱴᱥᱮᱯ ᱤᱭᱩᱱᱤᱵᱷᱟᱨᱥᱤᱴᱤ ᱥᱮ ᱚᱠᱟᱴᱟᱜ ᱤᱭᱩᱴᱩᱵᱽ ᱤᱭᱩᱱᱤᱵᱷᱟᱨᱥᱤᱴᱤ ᱚᱠᱟᱴᱟᱜ ᱯᱷᱮᱥᱵᱩᱠ ᱤᱭᱩᱱᱤᱵᱷᱟᱨᱥᱤᱴᱤ ᱥᱮ ᱚᱠᱟᱴᱟᱜ ᱤᱱᱥᱴᱟᱜᱨᱟᱢ ᱤᱭᱩᱱᱤᱵᱷᱟᱨᱥᱤᱴᱤ ᱠᱷᱚᱱᱟᱜ ᱯᱟᱲᱦᱟᱣ ᱠᱟᱛᱮᱫ ᱱᱩᱠᱩ ᱫᱚᱠᱚ ᱦᱮᱡ ᱟᱠᱟᱱᱟ
ᱟᱨ ᱚᱠᱟᱴᱷᱟᱜ ᱦᱳᱭ ᱟᱨ ᱚᱠᱚᱭ ᱚᱠᱚᱭᱴᱟᱜ ᱛᱚᱛᱷᱟ ᱠᱟᱛᱷᱤᱛ ᱜᱮᱭᱟᱱᱤ ᱥᱮ ᱛᱟᱛᱷᱟ ᱠᱟᱛᱷᱤᱛ ᱢᱟᱪᱮᱫ ᱴᱷᱮᱡ
ᱢᱟᱪᱮᱫ ᱴᱷᱮᱡ ᱠᱚ ᱮᱠᱟᱞ ᱮᱠᱟᱞ ᱮ ᱜᱚᱢᱠᱮ ᱢᱟᱥᱮ ᱟᱪᱪᱷᱟ ᱟᱵᱮᱱ ᱜᱮᱵᱮᱱ ᱞᱟᱹᱭᱟ ᱱᱚᱣᱟ ᱤᱭᱟᱹ ᱨᱮᱭᱟᱜ ᱟᱪᱪᱷᱟ ᱨᱮᱭᱟᱜ ᱫᱚ ᱪᱮᱫ ᱞᱮᱠᱟ ᱵᱮᱱ ᱱᱚᱣᱟ ᱚᱞ ᱪᱤᱠᱤ ᱱᱚᱣᱟ ᱤᱭᱟᱹ ᱛᱮᱵᱮᱱ ᱚᱞᱟ ᱚᱶᱟᱰ ᱛᱮ
ᱟᱪᱪᱷᱟᱨ ᱵᱟᱝ
ᱮᱸ ᱟᱪᱪᱷᱟ ᱟᱪᱪᱷᱟ
ᱟᱪᱪᱷᱟ ᱟᱫᱚ ᱡᱮ ᱡᱮᱞᱮᱝ ᱵᱮᱱ ᱚᱞᱟᱠᱷᱟᱱ ᱫᱚ ᱚᱱᱟ ᱡᱮᱞᱮᱧ ᱞᱮᱠᱟᱜᱮ ᱚᱞᱚᱜᱼᱟ ᱟᱨ ᱥᱚᱡᱷᱮ ᱵᱮ ᱨᱚᱲ ᱫᱟ ᱟᱪᱪᱷᱟ ᱛᱚ ᱟᱪᱪᱷᱟ ᱜᱮ ᱚᱞᱚᱜᱚᱜ ᱟᱨ ᱪᱷᱟ ᱵᱮᱱ ᱚᱞᱟᱜ ᱠᱷᱟᱱ ᱫᱚ ᱟᱪᱪᱷᱟ ᱜᱮ ᱚᱞ ᱦᱩᱭᱩᱜ ᱛᱟᱵᱮᱱᱟ ᱟᱫᱚ ᱯᱩᱥᱴᱟᱹᱣ ᱦᱤᱥᱟᱹᱵ ᱛᱮᱜᱮ ᱚᱞ ᱫᱚ ᱫᱚᱨᱠᱟᱨᱚᱜᱼᱟ ᱟᱨ ᱵᱟᱝᱠᱷᱟᱱ ᱫᱚ ᱦᱟᱹᱭ
ᱟᱫᱚ ᱟᱹᱞᱤᱧ ᱞᱤᱜ ᱦᱮᱸ ᱟᱫᱚ ᱟᱹᱞᱤᱧ ᱞᱤᱧ ᱞᱟᱹᱭ ᱟᱵᱮᱱ ᱠᱟᱱᱟ ᱟᱪᱪᱷᱟ ᱛᱚ ᱪᱮᱫ ᱞᱮᱠᱟᱵᱮᱱ ᱨᱚᱲᱟ ᱱᱚᱣᱟ
ᱟᱪᱪᱷᱟ ᱟᱪᱪᱷᱟ ᱱᱚᱜᱼᱚᱭ ᱢᱤᱫ ᱫᱷᱟᱣ ᱞᱤᱧ ᱨᱚᱲ ᱠᱮᱜᱼᱟ ᱜᱚᱝᱠᱮ
ᱦᱮᱸ ᱛᱚ ᱢᱟ ᱱᱚᱶᱟ ᱜᱤ ᱮᱸ ᱚ ᱚᱞᱪᱤᱠᱤᱛᱮ ᱚᱞ ᱵᱮᱱ
ᱚᱞ ᱟᱞᱤᱧ ᱟ ᱞᱤᱧ ᱚᱞᱟ ᱩᱪ ᱞᱤᱧ ᱚᱞᱟ ᱚᱦ ᱞᱤᱧ ᱚᱞᱟ ᱟᱨᱞᱤᱧ ᱚᱞᱟ ᱟᱪᱪᱷᱟ ᱟᱨ ᱡᱩᱫᱤ ᱱᱟᱦᱟᱜ ᱚᱱᱟ ᱡᱮᱞᱮᱧ ᱧᱚᱜ ᱵᱮᱱ ᱮᱢ ᱦᱚᱪᱚᱭᱟ ᱟᱪᱪᱷᱟ ᱟᱫᱚ ᱚᱱᱟ ᱫᱚ ᱱᱟᱦᱟᱜ ᱵᱮᱱ ᱵᱩᱡᱷᱟᱹᱣᱮᱫᱼᱟ ᱪᱟ ᱦᱚᱸ ᱟᱨ ᱪᱷᱟ ᱦᱚᱸ ᱵᱮᱱ ᱢᱮᱥᱟ ᱦᱚᱪᱚ ᱠᱚ ᱢᱟᱱᱮ ᱦᱤᱱᱫᱤ ᱟᱹᱲᱟᱹ ᱱᱚᱜᱼ ᱨᱮᱱᱟᱜ ᱵᱟᱝ ᱜᱚᱝᱠᱮ
ᱦᱮᱸ ᱟᱫᱚ ᱟᱹᱞᱤᱧ ᱫᱚ ᱱᱚᱰᱮ ᱮᱠᱫᱚᱢ ᱡᱮᱛᱱᱟ ᱜᱮ ᱡᱮᱛᱮ ᱜᱮᱞᱤᱧ ᱵᱷᱮᱞᱤᱰᱮᱥᱮᱱ ᱠᱟᱫᱟ ᱟᱫᱚ ᱚᱱᱟ ᱨᱮᱫᱚ ᱠᱚ ᱚᱞ ᱠᱟᱫᱟ ᱩ ᱠᱚ ᱚᱞ ᱠᱟᱫᱟ ᱩᱪ ᱠᱚ ᱚᱞ ᱟᱠᱟᱫᱟ ᱟᱨᱦᱚᱸ ᱩᱪ ᱠᱚ ᱚᱞ ᱟᱠᱟᱫᱟ ᱟᱨᱦᱚᱸ ᱟ ᱠᱚ ᱚᱞ ᱟᱠᱟᱫᱟ
ᱟᱫᱚ ᱚᱱᱟ ᱫᱚ ᱜᱚᱝᱠᱮ ᱩᱪᱼᱪᱷᱟ ᱦᱩᱭᱮᱱ ᱫᱚ ᱜᱚᱝᱠᱮ ᱟᱹᱰᱤ ᱡᱮᱞᱮᱝ ᱥᱟᱞᱟᱜ ᱟᱪᱼᱪᱷᱟ
ᱩᱪᱼᱪᱷᱟ ᱛᱚ ᱱᱚᱝᱠᱟ ᱠᱚ ᱚᱞ ᱠᱟᱫᱟ ᱟᱨ ᱟᱭᱼᱟᱭᱢᱟ ᱜᱩᱲᱤ ᱟᱨᱦᱚᱸ ᱱᱚᱝᱠᱟ ᱠᱚ ᱚᱞ ᱠᱟᱫᱟ ᱟ ᱠᱚ ᱚᱞ ᱠᱟᱫᱟ ᱩᱪ ᱠᱚ ᱚᱞ ᱠᱟᱫᱟ ᱟᱨᱦᱚᱸ ᱩᱪ ᱠᱚ ᱚᱞ ᱠᱟᱫᱟ ᱟᱨᱦᱚ ᱟ ᱠᱚ ᱚᱞ ᱠᱟᱫᱟ ᱪᱩᱜ ᱟᱨᱦᱚᱸ ᱚᱱᱮ ᱚᱱᱠᱟ
ᱟᱨ ᱱᱚᱸᱰᱮ ᱫᱚ ᱟᱪᱪᱷᱟᱭ ᱜᱮᱠᱚ ᱨᱚᱲᱮᱼᱟ ᱟᱪ
ᱦᱮᱸ ᱦᱮᱸ ᱟᱪ ᱦᱳᱭ ᱦᱳᱭ ᱚᱝᱠᱟ ᱟᱨ ᱥᱚᱝᱜᱮ ᱚᱱᱟ ᱦᱩᱭᱱᱟ ᱫᱚᱥᱟᱨ ᱠᱟᱛᱷᱟ ᱟᱨ ᱢᱤᱫᱴᱮᱜ ᱪᱮᱫ ᱠᱚ ᱚᱞ ᱫᱟ ᱱᱚᱶᱟ ᱱᱚᱼᱶᱟ ᱢᱟ ᱱᱚᱶᱟ ᱪᱮᱫ ᱞᱮᱠᱟ ᱚᱞᱪᱤᱠᱤ ᱛᱮᱵᱤᱱ ᱚᱞᱟ ᱢᱟᱥᱮ
ᱟᱫᱚ ᱟᱞᱤᱧ ᱫᱚ ᱚᱱᱟ ᱯᱩᱥᱴᱟᱹᱣ ᱟᱨ ᱚᱱᱟ ᱟᱠᱟᱞᱮᱠᱟ ᱟᱲᱟᱝ ᱪᱟᱞᱟᱜᱼᱟ ᱵᱟᱝ ᱜᱚᱝᱠᱮ ᱚᱱᱟ ᱞᱮ ᱠᱟᱜᱮ ᱟᱞᱮ ᱫᱚᱞᱮ ᱚᱞᱟ ᱡᱮᱥᱮ ᱱᱚᱣᱟ ᱟᱨ ᱱᱚᱶᱟ ᱱᱚᱜᱼᱚᱭ ᱦᱟᱸᱜ ᱵᱩᱡᱷᱟᱹᱣᱟᱹᱜ ᱠᱟᱱᱟ ᱡᱩᱫᱤ ᱱᱚᱶᱟ ᱧᱮᱞ ᱵᱤᱱ ᱦᱟᱸᱜ ᱢᱩ ᱴᱩᱰᱟᱜ ᱞᱮᱠᱟ ᱦᱤᱡᱩᱜ ᱠᱟᱱᱟ ᱱᱚᱸ ᱱᱚ ᱨᱮᱭᱟᱜ ᱫᱚ ᱦᱟᱸᱜ ᱣ ᱥᱟᱞᱟᱜ ᱦᱚᱸ ᱟᱫᱚ ᱢᱮᱥᱟ ᱫᱚ ᱧᱟᱢᱚᱜ ᱠᱟᱱ ᱜᱮᱭᱟ ᱚᱸ ᱛᱚ ᱚᱱᱟ ᱫᱚ ᱜᱟᱱᱚᱜ ᱟᱼᱚᱱᱟ ᱚᱶᱟ ᱡᱩᱫᱤ ᱵᱮ ᱨᱚᱲᱮᱼᱟ ᱛᱚ ᱢᱩ ᱴᱩᱰᱟᱹᱜ ᱞᱟᱜᱟᱼᱟ ᱟᱨ ᱚᱣᱟ ᱡᱩᱫᱤ ᱵᱤᱱ ᱨᱚᱲᱼᱟ ᱠᱷᱟᱜ ᱢᱩ ᱴᱩᱰᱟᱜ ᱵᱟᱝ ᱞᱟᱜᱟᱜᱼᱟ ᱱᱤᱭᱟᱹ ᱜᱮ ᱵᱷᱮᱯᱮᱫ ᱫᱚ ᱱᱟᱦᱟᱜ ᱱᱚᱣᱟ ᱫᱚ ᱟᱲᱟᱝ ᱦᱤᱥᱟᱹᱵ ᱛᱮ
ᱦᱮᱸ ᱟᱫᱚ ᱟᱹᱞᱤᱧ ᱞᱤᱧ ᱞᱟᱹᱭᱮᱫ ᱮᱱᱟ ᱱᱚᱶᱟᱜ ᱠᱚ ᱨᱚᱲ ᱠᱟᱫᱟ ᱟᱲᱟᱝ ᱨᱮ ᱦᱮᱜ ᱠᱟᱱᱟ ᱱᱚᱶᱟ ᱛᱚ ᱪᱮᱫ ᱞᱮᱠᱟᱵᱤᱱ ᱨᱚᱲᱟ ᱚᱞᱟ
ᱡᱩᱫᱤ ᱱᱚᱶᱟ ᱚᱞᱟᱠᱟᱱᱟ ᱢᱮᱱᱠᱷᱟᱱ ᱫᱚ ᱚᱱᱟ ᱮᱱ ᱟᱨ ᱟᱸᱣ ᱥᱟᱶ ᱮᱱ ᱚ ᱟᱨ ᱱᱚᱶᱟ ᱟ ᱪᱮᱜ ᱦᱟᱸᱜ ᱠᱚ ᱢᱮᱱᱟ ᱜᱚᱝᱠᱮ ᱮᱱ ᱚ ᱟᱨ ᱚᱱᱟ ᱚ ᱥᱟᱶᱛᱮ ᱦᱟᱸᱜ ᱢᱮᱥᱟᱭᱱᱟ ᱟᱶ ᱡᱟᱦᱟᱸ ᱫᱚ ᱦᱟᱸᱜ ᱵᱩᱡᱷᱟᱹᱣ ᱧᱟᱢᱚᱜ ᱠᱟᱱᱟ ᱟᱨ ᱣ ᱡᱟᱦᱟᱸ ᱚᱞ ᱠᱟᱱᱟ ᱚᱱᱟ ᱛᱟᱭᱚᱢ ᱨᱟᱦᱟ ᱟᱲᱟᱝ ᱟᱜ ᱮᱱᱟ ᱚᱱᱟ ᱛᱟᱭᱚᱢ ᱫᱚ ᱦᱟᱸᱜ ᱢᱩ ᱴᱩᱰᱟᱹᱜ ᱞᱟᱜᱟᱜᱼᱟ ᱡᱩᱫᱤ ᱱᱚᱼᱶᱟ ᱦᱟ ᱛᱚ ᱤᱭᱟᱹᱣ ᱠᱟᱱᱟ ᱟᱨ ᱱᱚᱼᱣᱟ ᱚᱞ ᱠᱟᱱᱟ ᱢᱮᱱᱠᱷᱟᱜ ᱦᱟᱸᱜ ᱢᱩ ᱴᱩᱰᱟᱹᱜ ᱵᱟᱭ ᱞᱟᱜᱟᱜᱼᱟ ᱚᱱᱠᱟ ᱦᱟᱸᱜ ᱟᱫᱚ ᱱᱚᱣᱟ ᱠᱚ ᱚᱼᱨᱚᱲᱟ ᱠᱟᱜ ᱠᱷᱟᱜ ᱢᱮᱱᱠᱷᱟᱜ ᱢᱩ ᱴᱩᱰᱟᱹᱜ ᱟᱨ ᱱᱚᱶᱟ ᱠᱚ ᱚᱞ ᱠᱟᱜᱼᱟ ᱟᱨ ᱢᱩ ᱴᱩᱰᱟᱹᱜ ᱵᱟᱠᱚ ᱮᱢ ᱠᱟᱜᱼᱟ ᱢᱮᱱᱠᱷᱟᱱ ᱫᱚ ᱜᱚᱝᱠᱮ ᱱᱟᱦᱟᱸᱜ ᱜᱚᱲᱵᱚᱲ ᱫᱩᱵᱤ ᱱᱟᱸᱜ ᱴᱨᱸᱟᱱᱥᱠᱨᱤᱯᱥᱚᱱ ᱦᱩᱭᱩᱜ ᱠᱟᱱ ᱫᱚ
ᱦᱳᱭ ᱟᱫᱚ ᱚᱱᱟ ᱦᱚᱸ ᱟᱰᱤᱜᱟᱱ ᱚᱝᱠᱟᱞᱤᱧ ᱧᱮᱞ ᱠᱟᱫᱟ ᱮᱸ ᱚᱱᱟ ᱦᱩᱭᱱᱟ ᱫᱚᱥᱟᱨ ᱠᱟᱛᱷᱟ ᱱᱤᱭᱟᱹ ᱦᱩᱭᱱᱟ ᱡᱮᱞᱮᱠᱟ ᱦᱟᱸᱜ ᱟᱵᱚ ᱫᱚ ᱤᱝᱞᱤᱥ ᱠᱚᱨᱮ ᱦᱟᱸᱜ ᱵᱚᱱ ᱚᱞᱟ ᱛᱚ ᱱᱚᱶᱟ ᱨᱮᱢᱟ ᱱᱤᱭᱟᱹ ᱵᱟᱲᱟᱭ ᱠᱟᱱᱟ ᱡᱮ ᱱᱚᱶᱟ ᱨᱮᱭᱟᱜ ᱱᱚᱣᱟ ᱨᱮᱫᱚ ᱮᱱ ᱦᱩᱭᱩᱜᱚᱜᱼᱟ ᱳ ᱦᱩᱭᱩᱜᱚᱜᱼᱟ ᱤᱱᱟᱹ ᱯᱚᱨᱮ ᱦᱩᱭᱩᱜᱼᱟ ᱚᱸᱰᱮ ᱢᱮᱱᱟᱜ ᱟᱠᱟᱜ ᱜᱮ ᱚᱱᱟ ᱫᱚ ᱚᱞ ᱪᱤᱠᱤ ᱚᱱᱟ ᱨᱮᱫᱚ ᱢᱩ ᱴᱩᱰᱟᱹᱜ ᱞᱟᱜᱟᱣ ᱨᱮᱭᱟᱜ ᱡᱩᱨᱩᱛ ᱵᱟᱹᱱᱩᱜᱼᱟ ᱚᱱᱟᱨᱮ ᱚᱞᱨᱮᱰᱤ ᱢᱮᱱᱟᱜ ᱜᱮᱭᱟ
ᱦᱳᱭ
ᱚᱨ ᱤᱱᱟᱹ ᱯᱚᱨᱮ ᱟᱨᱦᱚᱸ ᱟᱦ ᱚᱞ ᱦᱩᱭᱩᱜᱼᱟ ᱮᱱᱠᱷᱟᱱ ᱫᱚ ᱱᱚᱣᱟ ᱦᱩᱭᱱᱟ ᱫᱚᱜᱼᱫᱚᱥᱟᱨ ᱠᱟ ᱟᱨᱦᱚᱸ ᱱᱤᱭᱟᱹ ᱠᱚ ᱚᱞ ᱠᱟᱫᱟ ᱡᱮᱭᱥᱤᱠᱤ ᱟᱵᱚ ᱦᱟᱸᱜ ᱵᱚᱱ ᱢᱮᱱᱟ ᱡᱚᱦᱟᱨ ᱜᱤ ᱜᱚᱝᱼᱠᱮᱜ ᱛᱚ ᱮᱱᱠᱷᱟᱜ ᱫᱚ ᱡᱚᱦᱟᱨ ᱫᱚ ᱴᱷᱤᱠ ᱠᱚ ᱚᱞᱮᱜ ᱠᱟᱱᱟ ᱜᱤ ᱨᱮ ᱡᱟᱦᱟᱸᱭ ᱠᱚᱫᱚ ᱦᱟᱸᱜ ᱚᱝᱠᱟ ᱡᱮ ᱞᱮᱠᱟ ᱤᱝᱞᱤᱥ ᱠᱚᱨᱮ ᱵᱚᱱ ᱚᱞᱟ ᱥᱮ
ᱦᱳᱭ
ᱡᱤ ᱰᱚᱵᱚᱞ ᱤ ᱛᱚ ᱚᱱᱟ ᱞᱮᱠᱟᱜᱮ ᱩᱝᱠᱩ ᱫᱚᱠᱚ ᱚᱞ ᱠᱟᱫᱟ ᱚᱜ ᱤᱱᱟᱹ ᱯᱚᱨᱮ ᱤ ᱤ ᱚᱝᱠᱟ ᱢᱟᱱᱮ ᱢᱮᱱᱮᱱ ᱫᱚ ᱵᱟᱨᱭᱟ ᱤ ᱠᱚ ᱮᱢ ᱠᱟᱣᱫᱟ ᱟᱫᱚ ᱱᱚᱜᱼᱚ ᱱᱚᱝᱠᱟ ᱦᱚᱸᱠᱚ ᱚᱞ ᱟᱠᱟᱫ ᱛᱟᱵᱚᱱᱟ ᱟᱫᱚ ᱟᱹᱞᱤᱧᱟᱜ ᱠᱟᱹᱢᱤ ᱠᱟᱱᱟ ᱵᱷᱮᱞᱤᱰᱮᱥᱚᱱ ᱢᱮᱱᱫᱚ ᱥᱟᱹᱦᱤᱛᱮ ᱚᱞ ᱥᱩᱫᱷᱨᱟᱹᱣ ᱱᱚᱜᱼᱚ ᱱᱚᱣᱟᱜᱮ ᱠᱟᱛᱷᱟ ᱫᱚ ᱠᱟᱱᱟ
ᱦᱳᱭ
ᱤᱱᱠᱟ. ᱟᱫᱚ ᱵᱤᱱ ᱪᱤᱠᱟᱹᱭᱟ ᱟᱫᱚ ᱱᱟᱥᱮ ᱥᱮᱱᱟᱜ ᱱᱤᱭᱟᱹ ᱦᱚᱸᱠᱚ ᱟ ᱡᱩᱫᱤ ᱮᱯ ᱠᱚᱨᱮ ᱧᱮᱞ ᱧᱚᱜ ᱠᱚᱜ ᱠᱮᱭᱟ ᱥᱮ ᱚᱠᱚᱭ ᱴᱟᱜ ᱱᱚᱝᱠᱟᱭ ᱚᱞ ᱟᱠᱟᱫᱟ ᱮᱱᱛᱮᱫ ᱠᱚᱴᱟᱜ ᱱᱚᱝᱠᱟᱭ ᱡᱮ ᱞᱮᱠᱟ ᱟᱹᱞᱤᱧ ᱟᱹᱞᱤᱧᱟᱜ ᱢᱟ ᱡᱮᱛᱮ ᱜᱮᱞᱤᱧ ᱵᱷᱮᱞᱤᱰᱮᱥᱚᱱ ᱟᱠᱟᱫᱟ ᱟᱹᱞᱤᱧᱟᱜ ᱟᱭᱰᱤ ᱛᱮ ᱚᱸᱰᱮ ᱥᱟᱵᱢᱤᱴᱚᱜ ᱠᱟᱱᱟ
ᱦᱮᱸ
ᱦᱮᱸ ᱥᱮ ᱚᱱᱟ ᱫᱚ ᱥᱤᱨᱤᱯ ᱩᱱᱠᱩ ᱪᱮᱛᱟᱱ ᱫᱷᱟᱯ ᱨᱮᱱ ᱦᱚᱲ ᱜᱮᱠᱚ ᱧᱮᱞ ᱧᱟᱢᱮᱜ ᱠᱟᱱᱟ
ᱦᱮᱸ
ᱟᱵᱚ ᱠᱚᱫᱚ ᱵᱟᱵᱚᱱ ᱧᱮᱞ ᱧᱟᱢᱮᱜ ᱠᱟᱱᱟ ᱮᱱᱠᱷᱟ ᱫᱚ ᱡᱩᱫᱤ ᱟᱵᱚ ᱠᱚ ᱦᱚᱸᱵᱚᱱ ᱧᱮᱞ ᱫᱟᱲᱮᱭᱟᱜ ᱜᱮᱭᱟ ᱮᱱᱠᱷᱟᱱ ᱫᱚ ᱩᱱᱠᱩ ᱠᱚ ᱦᱚᱲ ᱵᱚᱱ ᱱᱟᱥᱮᱱᱟᱜ ᱵᱚᱱ ᱜᱟᱭᱤᱰ ᱠᱮ ᱠᱚ ᱠᱮᱭᱟ ᱥᱮ ᱪᱮᱫ ᱞᱮᱠᱟ ᱵᱤᱱ ᱩᱭᱦᱟᱹᱨ ᱦᱚᱪᱚᱭᱮᱫ ᱠᱟᱱᱟ
ᱦᱳᱭ ᱦᱳᱭ ᱦᱳᱭ ᱮᱠᱫᱚᱢ ᱴᱷᱤᱠ ᱵᱤᱱ ᱞᱟᱹᱭ ᱠᱟᱫᱟ
ᱮᱱᱠᱷᱟᱱ ᱫᱚ ᱱᱚᱰᱮ ᱵᱟᱰᱟᱭ ᱜᱮ ᱵᱟᱭ ᱵᱟᱪᱟᱭᱚᱜ ᱠᱟᱱᱟ
ᱦᱮᱭ ᱟᱫᱚ ᱥᱟᱹᱨᱤ ᱜᱮ ᱚᱱᱠᱟ ᱦᱚᱸ ᱠᱟᱱᱟ ᱟᱨ ᱱᱚᱜᱼᱚ ᱱᱚᱣᱟ ᱦᱚᱸ ᱚᱠᱟ ᱜᱷᱩᱲᱤᱜ ᱵᱮᱱ ᱟᱸᱡᱚᱢ ᱧᱚᱜᱟ ᱟ. ᱱᱠᱟᱹ ᱟᱨ ᱱᱚᱝᱠᱟᱹ ᱚᱠᱟ ᱠᱚᱨᱮ ᱫᱚ ᱱᱚᱝᱠᱟ ᱚᱠᱟ ᱠᱚᱨᱮ ᱫᱚ ᱱᱟ. ᱝᱠᱟᱹ ᱟᱨ ᱚᱠᱟ ᱜᱷᱟᱹᱲᱤᱡ ᱫᱚ ᱱᱤᱝᱠᱟᱹ ᱱᱚᱜᱼᱚᱭ ᱱᱚᱣᱟ ᱦᱚᱸ ᱟᱸᱡᱚᱢ ᱠᱟᱛᱮ ᱠᱟᱹᱴᱤᱡ ᱦᱟᱸᱜ ᱦᱩᱫᱤᱥ ᱵᱟᱲᱟ ᱠᱟᱛᱮᱫ ᱦᱟᱸᱜ ᱧᱮᱞ ᱦᱩᱭᱩᱜᱼᱟ ᱵᱟᱝᱠᱷᱟᱱ ᱫᱚ ᱱᱚᱝᱠᱟᱹ ᱨᱚᱲᱚᱜ ᱠᱟᱱᱟ ᱚᱱᱟ ᱨᱮᱦᱚᱸ ᱚᱜᱮ ᱟᱨ ᱱᱚᱝᱠᱟ ᱨᱚᱲᱚᱜ ᱠᱟᱱᱟ ᱚᱱᱟ ᱨᱮᱦᱚᱸ ᱚ ᱜᱮ ᱟᱫᱚ ᱱᱚᱜᱼᱚ ᱱᱚᱣᱟ ᱠᱚᱨᱮ ᱦᱚᱸ ᱚᱠᱟ ᱜᱷᱟᱹᱲᱤᱡ ᱱᱟᱦᱟᱜ ᱟᱹᱞᱤᱧ ᱫᱚᱞᱤᱧ ᱧᱟᱢ ᱵᱟᱲᱟ ᱟᱠᱟᱜᱼᱟ ᱯᱩᱥᱴᱟᱹᱣ ᱨᱮ ᱡᱩᱫᱤ ᱟᱞᱤᱧ ᱞᱤᱧ ᱟᱸᱡᱚᱢ ᱠᱟᱜᱼᱟ ᱱᱚᱝᱠᱟ ᱚᱱᱟ ᱨᱮᱫᱚ ᱚᱞᱤᱧ ᱮᱢᱟ ᱠᱟᱫᱟ ᱟᱨ ᱡᱩᱫᱤ ᱱᱚᱝᱠᱟᱱᱚᱜ ᱢᱟᱱᱮ ᱡᱟᱦᱟᱸ ᱫᱚ ᱞᱟᱛᱟᱨ ᱳ ᱚᱝᱠᱟᱱᱚᱜ ᱞᱮᱠᱟ ᱵᱩᱡᱷᱟᱹᱜ ᱠᱟᱱᱟ ᱡᱟᱦᱟᱸ ᱞᱮᱠᱟ ᱚᱱᱠᱟ ᱚᱱᱟ ᱫᱚ ᱦᱟᱸᱜ ᱯᱩᱥᱴᱟᱹᱣ ᱨᱮ ᱦᱤᱡᱩᱜ ᱠᱟᱱᱟ ᱟᱵᱤᱱ ᱟᱨ ᱟᱹᱞᱤᱧ ᱨᱮ ᱟᱫᱚ ᱚᱱᱟ ᱨᱮᱫᱚ ᱱᱟᱦᱟᱜ ᱟᱹᱞᱤᱧ ᱫᱚ ᱯᱩᱥᱴᱟᱹᱣ ᱞᱮᱠᱟ ᱛᱮᱜᱮᱞᱤᱧ ᱮᱢᱟᱜᱼᱟ ᱟᱫᱚ ᱡᱚᱛᱚ ᱨᱮᱜᱮ ᱩᱱᱠᱩ ᱢᱟ ᱚ ᱜᱮᱠᱚ ᱮᱢ ᱠᱟᱣᱫᱟ
ᱦᱩᱸ ᱟᱨ ᱜᱚᱢᱠᱮ ᱢᱤᱫᱴᱮᱱ ᱡᱟᱦᱟᱸ ᱵᱚᱱ ᱢᱮᱱᱟᱥᱮ ᱟᱵᱚ ᱡᱟᱦᱟᱸ ᱢᱮᱠᱥᱤᱢᱟᱢ ᱡᱟᱦᱟᱸ ᱡᱮᱛᱮᱜᱮ ᱟᱹᱞᱤᱧ ᱞᱤᱧ ᱤᱭᱟᱹ ᱟᱠᱟᱫᱟ ᱵᱷᱮᱞᱤᱰᱮᱥᱮᱱ ᱟᱠᱟᱫᱟᱞᱤᱧ ᱟᱫᱚ ᱡᱮᱞᱮᱠᱟ ᱦᱟᱸᱜ ᱟᱵᱚ ᱱᱚᱣᱟ ᱥᱚᱥᱟᱞ ᱢᱤᱰᱤᱭᱟ ᱛᱟᱞᱟᱨᱮ ᱟᱨ ᱡᱟᱦᱟᱸ ᱵᱷᱮᱨ ᱵᱷᱟᱭᱨᱟᱞ ᱛᱟᱦᱮᱱᱚᱜᱼᱟ ᱥᱮ
ᱦᱳᱭ
ᱛᱚ ᱵᱷᱟᱭᱨᱟᱞ ᱵᱷᱤᱰᱤᱭᱳ ᱛᱟᱦᱮᱱᱚᱜᱼᱟ ᱛᱚ ᱚᱱᱟᱜᱮ ᱯᱩᱨᱟᱹ ᱴᱨᱮᱱᱰᱤᱝ ᱨᱮ ᱪᱟᱞᱟᱜᱼᱟ ᱛᱚ ᱚᱱᱠᱟᱜᱮ ᱦᱟᱸᱜ ᱟᱫᱚ ᱱᱤᱭᱟᱹ ᱫᱚ ᱡᱮᱛᱮ ᱜᱮ ᱟᱹᱞᱤᱧ ᱞᱤᱧ ᱤᱭᱟᱹᱣ ᱠᱟᱫᱟ ᱵᱷᱮᱞᱤᱰᱮᱥᱚᱱ ᱠᱟᱫᱟ ᱮᱱᱠᱷᱟᱱ ᱫᱚ ᱢᱮᱠ ᱢᱮᱠᱥᱤᱢᱟᱢ ᱫᱚ ᱱᱚᱣᱟ ᱪᱟᱥᱵᱟᱥ
ᱪᱟᱥᱵᱟᱥ
ᱦᱮᱸ ᱟᱨ ᱡᱟᱹᱯᱩᱫ ᱟᱨ ᱚᱱᱟ ᱠᱚᱜᱮ ᱟᱨ ᱚᱱᱟ ᱛᱤᱨᱤᱥ ᱡᱩᱱ ᱦᱩᱞ ᱢᱟᱦᱟ ᱛᱚ ᱢᱮᱠᱥᱤᱢᱟᱢ ᱫᱚ ᱱᱚᱣᱟ ᱡᱟᱹᱯᱩᱜ ᱡᱟᱹᱯᱩᱜ ᱦᱩᱲᱩ ᱨᱚᱦᱚᱭ ᱠᱮᱫᱟ ᱯᱮ ᱥᱮ ᱵᱟᱝ ᱜᱟᱹᱪᱷᱤ ᱠᱮᱜᱼᱟ ᱯᱮ ᱥᱮ ᱵᱟᱝ ᱮᱨ ᱟᱯᱷᱚᱨ ᱠᱮᱜᱼᱟ ᱥᱮ ᱯᱮ ᱵᱟᱝ ᱟᱫᱚ ᱱᱚᱜᱼᱚᱭ ᱱᱚᱝᱠᱟᱱᱟᱜ ᱠᱟᱛᱷᱟ ᱜᱮ ᱟᱹᱰᱤ ᱜᱟᱱ ᱦᱤᱡᱩᱜᱚᱜ ᱠᱟᱱᱟ ᱾ ᱟᱫᱚ ᱞᱤᱧ ᱢᱮᱱᱮᱫ ᱠᱟᱱᱟ ᱠᱤ ᱡᱮ ᱱᱚᱣᱟ ᱜᱮ ᱵᱟᱨ ᱵᱟᱨ ᱦᱤᱡᱩᱜᱚᱜ ᱠᱟᱱᱟ ᱥᱮ ᱪᱮ ᱞᱮᱠᱟ
ᱠᱟᱛᱷᱟ ᱫᱚ ᱱᱚᱜᱼᱚ ᱱᱚᱣᱟ ᱫᱚ ᱚᱱᱠᱟ ᱛᱮ ᱦᱤᱡᱩᱜᱚᱜ ᱠᱟᱱᱟ ᱟᱹᱞᱤᱧ ᱟᱨ ᱟᱵᱮᱱ ᱦᱚᱸ ᱯᱟᱥᱮ ᱡᱟᱦᱟᱸ ᱛᱤᱥᱚᱜ ᱞᱟᱝ ᱨᱚᱯᱚᱲ ᱵᱟᱞᱟ ᱞᱮᱱᱟ ᱚᱱᱠᱟ ᱜᱮ ᱩᱱᱠᱩ ᱦᱚᱸ ᱚᱱᱟ ᱜᱮ ᱠᱚ ᱠᱩᱞᱤ ᱡᱚᱝ ᱠᱟᱱᱟ ᱦᱟᱞ ᱥᱚᱢᱟᱪᱟᱨ ᱠᱟᱛᱷᱟ ᱫᱚ ᱢᱟᱱᱮ ᱨᱩ ᱥᱮ ᱮᱦᱚᱵ ᱨᱮ ᱨᱚᱯᱚᱲ ᱚᱠᱛᱮ ᱜᱮ ᱚᱱᱟ ᱛᱮ ᱚᱱᱟᱜᱮ ᱦᱮᱡ ᱜᱚᱫᱚᱜ ᱠᱟᱱᱟ ᱡᱟᱹᱯᱩᱜ ᱠᱚ ᱦᱮᱸ ᱪᱮᱫ ᱞᱮᱠᱟ ᱟᱯᱮ ᱥᱮᱫ ᱫᱚ ᱪᱮ ᱞᱮᱠᱟ ᱟᱞᱮ ᱥᱮᱫ ᱫᱚ ᱚᱱᱟ ᱛᱮ ᱱᱚᱣᱟ ᱠᱚ ᱡᱤᱱᱤᱥ ᱜᱮ ᱦᱤᱡᱩᱜ ᱠᱟᱱᱟ ᱟᱫᱚ ᱞᱤᱧ ᱦᱩᱫᱤᱥᱮᱜᱼᱟ ᱡᱟᱦᱟᱸᱭ ᱥᱟᱶ ᱜᱮ ᱱᱚᱝᱠᱟᱱ ᱦᱚᱲ ᱨᱚᱯᱚᱲ ᱦᱩᱭᱩᱜᱼᱟ ᱛᱚ ᱱᱟᱥᱮ ᱴᱚᱯᱤᱠᱥ ᱫᱚ ᱵᱚᱫᱚᱞ ᱵᱚᱫᱚᱞ ᱧᱚᱜ ᱠᱟᱛᱮ ᱜᱮ ᱪᱟᱞᱟᱣ ᱞᱮᱠᱷᱟᱱ ᱜᱮ ᱴᱷᱤᱠᱚᱜᱼᱟ ᱡᱮᱢᱚᱱ ᱢᱤᱫᱴᱮᱡ ᱟᱹᱲᱟᱹ ᱜᱮ ᱵᱟᱨ ᱵᱟᱨ ᱤᱭᱟᱹᱜᱼᱟ ᱢᱮᱱᱠᱷᱟᱱ ᱨᱮᱠᱚᱨᱰᱤᱝ ᱚᱠᱛᱮ ᱢᱟ ᱱᱟᱣᱟ ᱡᱤᱱᱤᱥ ᱢᱟ ᱵᱟᱭ ᱧᱟᱢ ᱫᱚ
ᱦᱮᱸ ᱜᱚᱝᱠᱮ ᱢᱤᱫᱴᱮᱡ ᱡᱤᱱᱤᱥ ᱟᱫᱚ ᱱᱟᱥᱮ ᱱᱟᱜ ᱞᱤᱧ ᱞᱟᱹᱭ ᱱᱚᱜ ᱟᱵᱮᱱᱟ ᱦᱮᱸ ᱟᱫᱚ ᱚᱠᱛᱚ ᱢᱮᱱᱟᱜ ᱠᱷᱟᱡ ᱫᱚ ᱱᱟᱥᱮ ᱱᱟᱜ ᱞᱤᱧ ᱞᱟᱹᱭ ᱱᱚ ᱠᱟᱜᱼᱟ ᱟᱵᱮᱱ ᱢᱟ
ᱟᱫᱚ ᱱᱚᱜᱼᱚᱭ ᱢᱮᱱᱟᱜ ᱜᱮᱭᱟ ᱱᱚᱜᱼᱚᱭ ᱛᱚ ᱧᱮᱞᱚᱜᱚᱜ ᱠᱟᱱ ᱜᱮᱭᱟ
ᱠᱟᱛᱷᱟ ᱫᱚ ᱱᱤᱭᱟᱹ ᱠᱟᱱᱟ ᱱᱚᱰᱮ ᱦᱟᱸᱜ ᱱᱩᱭ ᱠᱟᱲᱭᱟ ᱥᱮ ᱠᱟᱨᱭᱟ ᱮᱯ ᱢᱮᱱᱟᱭᱮᱱᱟ ᱟᱫᱚ ᱩᱱᱤᱜᱮ ᱥᱤᱥᱴᱮᱢ ᱫᱚᱭ ᱜᱚᱲᱵᱚᱲ ᱱᱚᱜ ᱠᱟᱫᱟ ᱩᱱᱤ ᱪᱤᱠᱟᱹ ᱛᱮ ᱜᱚᱲᱵᱚᱲ ᱱᱚᱜ ᱠᱟᱱᱟ ᱠᱟᱫᱟᱭ ᱮᱸ ᱢᱟᱱᱠᱮ ᱪᱟᱞᱮ ᱞᱟᱹᱭ ᱮᱫᱟ ᱠᱤ ᱢᱤᱜ ᱦᱚᱲ ᱥᱚᱸᱜᱮ ᱯᱟᱸᱪ ᱠᱟ ᱫᱷᱟᱣᱮᱢ ᱜᱟᱞᱢᱟᱨᱟᱣ ᱫᱟᱲᱮᱭᱟᱜᱼᱟ ᱦᱮᱸ ᱤᱱᱟᱹ ᱯᱚᱨᱮ ᱢᱤᱫ ᱦᱚᱲ ᱥᱚᱸᱜᱮ ᱯᱟᱸᱪ ᱦᱚᱲ ᱠᱚ ᱮᱢ ᱜᱟᱞᱢᱟᱨᱟᱣ ᱫᱟᱲᱮᱭᱟᱜᱼᱟ ᱛᱚ ᱱᱤᱛᱚᱜ ᱟᱵᱮᱱ ᱡᱟᱦᱟᱸ ᱨᱮᱱ ᱠᱟᱱ ᱜᱮᱭᱟ ᱵᱮᱱ ᱢᱟᱱ ᱠᱮ ᱪᱟᱞᱮ ᱱᱚᱰᱮ ᱵᱳᱠᱟᱨᱳ ᱡᱮᱞᱟ ᱨᱮᱱ ᱠᱟᱱᱟ ᱵᱮᱱ ᱛᱚ ᱟᱵᱮᱱ ᱥᱚᱸᱜᱮ ᱞᱤᱝ ᱜᱟᱞᱢᱟᱨᱟᱣ ᱢᱩᱪᱟᱹᱫ ᱮᱱᱟ ᱛᱚ ᱟᱵᱮᱱ ᱥᱚᱸᱜᱮ ᱦᱚᱸ ᱠᱷᱮᱛ ᱛᱮ ᱵᱟᱨᱤ ᱨᱮᱭᱟᱜ ᱥᱮ ᱱᱚᱣᱟ ᱱᱟᱦᱮᱞ ᱡᱟᱹᱯᱩᱜ ᱠᱚ ᱨᱮᱱᱟᱜ ᱜᱮ ᱮᱨ ᱟᱯᱷᱚᱨ ᱠᱚ ᱨᱮᱱᱟᱜ ᱜᱮ ᱞᱤᱧ ᱜᱟᱞᱢᱟᱨᱟᱣᱱᱟ ᱤᱱᱟᱹ ᱯᱚᱨᱮ ᱡᱩᱫᱤ ᱡᱟᱦᱟᱸᱭ ᱵᱚᱨᱫᱷᱚᱢᱟᱱ ᱥᱮ ᱱᱚᱛᱮ ᱩᱲᱤᱥᱥᱟ ᱠᱚᱥᱮᱫ ᱨᱮᱱ ᱥᱮ ᱡᱟᱦᱟᱸ ᱨᱮᱱ ᱜᱮ ᱡᱩᱫᱤ ᱚᱱᱛᱮ ᱫᱩᱢᱠᱟᱹ ᱴᱟᱺᱰᱤ ᱠᱚᱥᱮᱡ ᱨᱮᱱ ᱠᱚᱲᱟᱼ ᱠᱩᱲᱤ ᱥᱚᱸᱜᱮ ᱞᱤᱧ ᱜᱟᱞᱢᱟᱨᱟᱜ ᱠᱟᱱᱟ ᱮᱱᱠᱷᱟ ᱫᱚ ᱚᱱᱟᱜᱮ ᱟᱨᱦᱚᱸ ᱞᱤᱧ ᱪᱟᱨᱪᱟᱭᱮᱫ ᱠᱟᱱᱟ ᱛᱚ ᱡᱮᱛᱮ ᱦᱚᱲ ᱥᱚᱸᱜᱮ ᱞᱤᱧ ᱤᱭᱟᱹᱮᱫ ᱠᱟᱱᱟ ᱜᱟᱞᱢᱟᱨᱟᱜ ᱠᱟᱱᱟ ᱛᱚ ᱚᱱᱟ ᱠᱚᱜᱮ ᱜᱟᱞᱢᱟᱨᱟᱣ ᱦᱩᱭᱩᱜᱚᱜ ᱠᱟᱱᱟ ᱛᱚ ᱚᱱᱟᱛᱮ ᱡᱩᱫᱤ ᱮᱸ ᱱᱚᱝᱠᱟ ᱚᱱᱠᱟ ᱦᱩᱭ ᱫᱟᱲᱮᱭᱟᱜᱼᱟ᱾ ᱢᱟᱱ ᱠᱮ ᱪᱟᱞᱮ ᱟᱵᱮᱱ ᱥᱚᱸᱜᱮ ᱜᱮ ᱮᱠᱫᱚᱢ ᱟᱱᱞᱤᱢᱤᱴᱮᱰ ᱜᱟᱞᱢᱟ ᱨᱮᱭᱟᱜ ᱨᱮᱭᱟᱜ ᱚᱠᱛᱚ ᱠᱚ ᱮᱢᱟ ᱞᱤᱧᱟ ᱮᱱᱠᱷᱟᱱ ᱫᱚ ᱟᱹᱞᱤᱧ ᱢᱟ ᱞᱤᱧ ᱵᱟᱲᱟᱭ ᱠᱮᱜᱼᱟ ᱾ ᱡᱮ ᱱᱚᱣᱟ ᱫᱚ ᱤᱧ ᱫᱩᱧ ᱜᱟᱞᱢᱟᱨᱟᱣ ᱟᱠᱟᱱ ᱜᱮᱭᱟ ᱯᱷᱤᱨ ᱤᱧ ᱫᱚ ᱚᱱᱟ ᱫᱚ ᱪᱮᱫᱟᱜ ᱤᱧ ᱜᱟᱞᱢᱟᱨᱟᱜᱼᱟ ᱚᱱᱠᱟ ᱛᱚ ᱢᱤᱫ ᱦᱚᱲ ᱥᱚᱸᱜᱮ ᱜᱮ ᱟᱭᱢᱟ ᱦᱟᱹᱵᱤᱡ ᱮ ᱜᱟᱞᱢᱟᱨᱟᱜ ᱢᱟ ᱡᱚᱛᱚ ᱛᱚ ᱟ ᱮᱠᱫᱚᱢ ᱮᱴᱩ ᱡᱮᱴ ᱟᱭᱟᱜ ᱡᱤᱵᱚᱱ ᱨᱮ ᱪᱮᱫ ᱠᱚ ᱧᱮᱞ ᱟᱠᱟᱫᱟ ᱪᱮᱫ ᱠᱚ ᱮᱠᱥᱯᱮᱨᱤᱭᱮᱱᱥ ᱮᱱᱟᱞᱟᱭᱤᱥᱤᱥ ᱟᱠᱟᱫᱟ ᱚᱱᱟ ᱠᱚ
ᱦᱳᱭ ᱦᱳᱭ ᱦᱳᱭ ᱜᱚᱝᱠᱮ ᱦᱳᱭ ᱦᱮᱸ
ᱟᱨ ᱵᱟᱠᱷᱟᱡ ᱫᱚ ᱚᱱᱟ ᱢᱟ ᱚᱱᱟ ᱢᱟᱹᱦᱱᱟᱹ ᱢᱟ ᱡᱮᱞᱮᱠᱟ ᱱᱤᱛᱚᱜ ᱱᱚᱣᱟ ᱢᱟᱹᱦᱱᱟᱹ ᱠᱟᱱᱟ ᱱᱚᱣᱟ ᱢᱟᱱᱣᱟᱵᱨᱮ ᱡᱮᱛᱱᱟ ᱜᱮ ᱠᱟᱹᱢᱤ ᱫᱷᱟᱹᱢᱤ ᱢᱮᱱᱟᱜ ᱟᱠᱟᱱᱟ, ᱡᱚᱛᱚ ᱚᱱᱟ ᱜᱮᱠᱚ ᱞᱟᱫᱮᱭᱟ᱾
ᱦᱮᱸ ᱜᱚᱢ
ᱚᱱᱠᱟ ᱟᱨ ᱟᱹᱲᱟᱹ ᱠᱚᱢᱟ ᱦᱟᱸᱜ ᱚᱱᱟ ᱠᱚᱜᱮ ᱛᱟᱦᱮᱱᱚᱜᱼᱟ᱾ ᱵᱷᱮᱜᱟᱨ ᱢᱟ ᱵᱟᱝ ᱛᱟᱦᱮᱱᱚᱜᱼᱟ᱾ ᱠᱤᱪᱷᱩ ᱜᱟᱱ ᱛᱟᱦᱮᱸᱱᱚᱜᱼᱟ᱾ ᱞᱮᱠᱤᱱ ᱦᱮᱸ ᱢᱮᱱ ᱫᱚ ᱦᱟᱸᱜ ᱱᱚᱰᱮ ᱚᱱᱠᱟ ᱱᱟᱭᱤᱱᱴᱤ ᱯᱟᱨᱥᱮᱱ ᱫᱚ ᱱᱟᱜ ᱟᱫᱚ ᱱᱟᱭᱤᱱᱴᱤ ᱥᱮ ᱮᱭᱤᱴᱴᱤ ᱯᱟᱨᱥᱮᱱ ᱫᱚ ᱦᱟᱸᱜ ᱟᱹᱲᱟᱹ ᱤᱭᱟᱹᱜᱼᱟ ᱢᱤᱞᱟᱹᱜ ᱜᱮᱭᱟ᱾
ᱦᱮᱸ ᱚᱱᱟ ᱥᱟᱛᱟᱢ ᱜᱮ ᱚᱱᱠᱟᱜᱮ ᱴᱚᱯᱤᱥ ᱢᱟ ᱛᱟᱦᱮᱸᱱᱟ ᱛᱚ᱾ ᱚᱱᱟᱛᱮ᱾ ᱟᱫᱚ ᱥᱟᱹᱨᱤᱜᱮ ᱚᱱᱠᱟ ᱜᱮ ᱚᱱᱟᱛᱮ ᱱᱟᱥᱮᱱᱟᱜ ᱫᱚ ᱤᱭᱩᱱᱤᱠ, ᱤᱭᱩᱱᱤᱠ ᱢᱮᱱᱫᱚ ᱱᱟᱥᱮ ᱵᱮᱜᱟᱨ ᱧᱚᱜ ᱫᱚ ᱦᱩᱭᱩᱜ ᱫᱚᱨᱠᱟᱨ᱾ ᱠᱟᱨ ᱥᱮ ᱦᱩᱭ ᱡᱟᱹᱨᱩᱲᱟᱹ᱾
ᱦᱮᱸ-ᱦᱩᱸ᱾
ᱦᱮᱸ ᱟᱫᱚ
ᱟᱪᱪᱷᱟ ᱛᱚ ᱴᱷᱤᱠ ᱜᱮᱭᱟ᱾ ᱚᱠᱛᱚ ᱢᱟ ᱠᱩᱲᱟᱹᱣᱱᱟ ᱦᱟᱸᱜ, ᱱᱤᱛᱚᱜ ᱟᱨ ᱪᱮᱫ ᱜᱟᱞᱢᱟᱨᱟᱣᱟ ᱦᱮᱸ ᱥᱮ᱾
ᱟᱪᱪᱷᱟ